ᱦᱟᱞᱳ᱾
ᱦᱮᱞᱳ᱾
ᱦᱮᱸ ᱟᱸᱡᱚᱢᱚᱜ ᱠᱟᱱᱟ
ᱟᱵᱤᱱᱟᱜ ᱨᱚᱲ ᱵᱟᱹᱞᱤᱧ ᱟᱸᱡᱚᱢ ᱧᱟᱢ ᱮᱫᱟ
ᱟᱪᱪᱷᱟ ᱱᱮᱴᱳᱣᱟᱨᱠ ᱯᱚᱞᱵᱮᱢ ᱯᱨᱚᱵᱞᱮᱢ ᱦᱩᱭᱩᱜ ᱠᱟᱱᱟ ᱢᱚᱱᱮ ᱦᱚᱪᱪᱷᱮ ᱦᱮᱸ ᱦᱮᱸ ᱱᱤᱛᱳᱜ ᱞᱤᱧ ᱟᱸᱡᱚᱢ ᱮᱫᱟ
ᱪᱮᱫ ᱞᱮᱠᱟ ᱢᱮᱱᱟᱜ ᱯᱮᱭᱟ ᱟᱡᱚᱢ ᱧᱟᱢᱫᱟᱵᱮᱱ ᱟᱵᱤᱱ ᱦᱮᱸ ᱟᱸᱡᱚᱢ ᱫᱟᱞᱤᱧ
ᱟ ᱢᱮᱱᱟᱜ ᱞᱮᱜᱮᱭᱟ ᱵᱟᱹᱞᱤ ᱜᱮ ᱟᱯᱮ ᱜᱮ ᱪᱮᱫᱮ ᱞᱮᱠᱟ
ᱱᱤᱭᱟᱹ ᱵᱮᱲᱟ ᱫᱚ ᱱᱟᱯᱟᱭ ᱜᱮ
ᱟᱻ ᱪᱮᱫᱠᱚᱯᱮ ᱪᱤᱠᱟ.
ᱟᱨ ᱟᱯ ᱥᱮᱱ ᱫᱟᱜ ᱡᱟᱹᱲᱤ ᱠᱚ ᱚᱠᱟᱞᱮᱠᱟ?
ᱱᱚᱜᱼᱝᱠᱟᱭ ᱦᱩᱭᱩᱜ ᱠᱟᱱ ᱜᱮᱭᱟ ᱱᱟᱥᱮ ᱱᱟᱥᱮ ᱟᱯᱮᱥᱮᱡ
ᱟᱞ ᱥᱮᱱ ᱦᱚᱸ ᱳᱭ ᱟᱨᱠᱤ ᱦᱚᱞᱟ ᱠᱟᱹᱴᱤᱡ ᱦᱩᱭᱞᱱ ᱛᱟᱦᱮᱱᱟ ᱤᱱᱟᱹ ᱯᱚᱨᱮ ᱫᱚ ᱟᱫᱚ ᱩᱠᱩᱨ ᱥᱮᱨᱚᱠᱚᱢ ᱫᱚ ᱵᱟᱝ ᱦᱩᱭᱩ ᱟᱠᱟᱱᱟ ᱾
ᱟᱻ ᱥᱮᱢ ᱱᱟᱸ ᱼᱼ
ᱛᱟᱦᱚᱞᱮ ᱦᱮᱸ ᱪᱟᱥ ᱠᱟᱹᱢᱤ ᱠᱚᱫᱚ ᱛᱟᱦᱚᱞᱮ ᱮᱛᱚᱦᱚᱵ ᱟᱠᱟᱫ ᱟ ᱥᱮ ᱟᱨᱮᱯᱮ ᱮᱛᱚᱦᱚᱵ ᱟᱯᱮ ᱫᱚ
ᱟᱹᱣᱨᱤ ᱟᱹᱣᱨᱤ ᱜᱟᱪᱷᱤ ᱜᱮ ᱟᱹᱣᱨᱤ ᱞᱟᱹᱴᱩᱜᱼᱟ ᱪᱮᱠᱟᱛᱮ ᱮᱛᱚᱦᱚᱵᱚᱦᱚᱵ ᱦᱩᱭᱩᱜᱼᱟ ᱾
ᱚᱸ ᱻ
ᱟᱨ ᱜᱟᱪᱷᱤ ᱦᱚᱸ ᱟᱨᱤ ᱞᱟᱹᱴᱩᱜᱼᱟ ᱛᱟᱯᱚᱨᱮ ᱫᱟᱜ ᱦᱚᱸᱛᱚ ᱟᱹᱣᱨᱤ ᱫᱠᱟᱭ ᱢᱚᱡᱽ ᱛᱮ ᱠᱷᱮᱛᱨᱮ ᱠᱷᱮᱛ ᱦᱚᱸᱚᱸ ᱟ. ᱣᱨᱤ ᱫᱟᱜᱚᱜᱼᱟ ᱾ ᱟᱨ ᱪᱤᱠᱟᱛᱮ ᱮᱛᱚᱦᱚᱵ ᱦᱩᱭᱩᱜᱼᱟ ᱾
ᱦᱮᱸ ᱥᱮᱛᱚ ᱠᱟᱛᱷᱟ ᱠᱟᱱ ᱜᱮᱭᱟ ᱾
ᱪᱟᱥ ᱠᱟᱹᱢᱤ ᱠᱚᱫᱚ ᱦᱮᱸ ᱻ ᱾
ᱞᱮᱫᱟ
ᱢᱟᱱᱮ ᱟᱯᱮ ᱟᱯᱮᱜᱮ ᱛᱤᱱᱟᱹᱜ ᱥᱟᱺᱟᱹᱜᱤᱧ ᱠᱮᱫᱟ ᱯᱮ ᱪᱟᱥ ᱠᱟᱹᱢᱤ ᱠᱚ ᱾
ᱟᱞᱮ ᱥᱮᱱ ᱦᱚᱸ ᱚᱱᱠᱟᱜᱮ ᱟᱫᱚ ᱜᱟᱹᱪᱷᱤ ᱦᱩᱰᱤᱧ ᱜᱮᱭᱟ ᱥᱮ ᱟᱨ ᱦᱚᱜᱭ ᱫᱟᱜ ᱵᱟᱭ ᱫᱟᱜ ᱮᱫᱟ ᱠᱷᱮᱛ ᱨᱮ ᱫᱟᱜ ᱦᱚᱸᱛᱚ ᱵᱟᱝ ᱛᱤᱜᱩᱱ ᱠᱟᱱᱟ ᱾
ᱟ ᱸᱻ ᱾
ᱚᱱᱟᱛᱮ ᱟᱞᱮ ᱦᱚᱸ ᱢᱟᱱᱮ ᱵᱟᱝᱞᱮ ᱞᱟᱦᱟ ᱫᱟᱲᱮ ᱠᱟᱫᱟ ᱟᱨᱠᱤ ᱪᱟᱥ ᱠᱟᱹᱢᱤ ᱦᱚᱸ
ᱟᱪᱷᱟ ᱾
ᱛᱟᱦᱚᱞᱮ ᱪᱮᱫ ᱥᱟᱛᱟᱢ ᱤᱫᱤ ᱠᱟᱛᱮ ᱛᱟᱞᱟᱝ ᱜᱟᱞᱚᱪᱟ ᱛᱮᱤᱦᱤᱧ ᱫᱚ
ᱟᱪᱷᱟ ᱟᱵᱮᱱ ᱜᱮ ᱞᱟᱹᱭ ᱵᱮᱱ ᱪᱮᱫ ᱤᱫᱤ ᱞᱮᱠᱷᱟᱱ ᱵᱷᱟᱞᱮ ᱦᱩᱭᱩᱜᱼᱟ ᱾
ᱛᱟᱦᱚᱞᱮ ᱛᱮᱦᱤᱧ ᱫᱚ ᱟᱵᱚᱣᱟᱜ ᱡᱟᱦᱟᱸ ᱾ ᱠᱟᱱᱟ ᱟᱨᱠᱤ ᱚᱞᱪᱤᱠᱤ
ᱦᱮᱸ
ᱪᱤᱠᱤ ᱤᱫᱤ ᱠᱟᱛᱮᱫ ᱠᱟᱹᱴᱤᱡ ᱞᱟᱝ ᱜᱟᱞᱚᱪ ᱞᱮᱜᱮ
ᱦᱮᱸ
ᱱᱚᱣᱟ ᱚᱞᱪᱤᱠᱤ ᱛᱚ ᱧᱮᱞᱚᱜ ᱠᱟᱱᱟ ᱱᱤᱛᱚᱜ ᱫᱚ ᱱᱚᱣᱟ ᱡᱟᱦᱟᱸ ᱟᱵᱚᱣᱟᱜ ᱥᱟᱱᱛᱟᱞᱤ
ᱦᱩᱜ
ᱛᱚ ᱯᱟᱹᱨᱥᱤ ᱡᱟᱹᱥᱛᱤ ᱠᱟᱭ ᱛᱮᱜᱮ ᱱᱤᱛᱚᱜ ᱧᱮᱞᱚᱜᱚᱜ ᱠᱟᱱᱟ ᱡᱮ ᱚᱞᱚᱜ ᱯᱟᱲᱦᱟᱣ ᱫᱚ ᱦᱩᱭᱩᱜ ᱠᱟᱱᱟ ᱦᱮᱸ ᱥᱮ
ᱦᱮᱸ ᱦᱮᱸ
ᱛᱚ ᱟᱯᱮᱥᱮᱱ ᱜᱮ ᱚᱠᱟᱞᱮᱠᱟ ᱾
ᱟᱞᱮ ᱥᱮᱫ ᱦᱮᱸ ᱡᱮᱢᱚᱱ ᱟᱹᱞᱤᱧ ᱜᱮ ᱧᱮᱞ ᱞᱮ ᱧᱮᱞ ᱵᱤᱱ ᱡᱮ ᱟᱹᱞᱤᱧ ᱜᱮ ᱠᱚᱨᱟᱣ ᱦᱩᱭ ᱠᱟᱱᱟ ᱾ ᱮ ᱥᱟᱨᱴᱤᱚᱯᱷᱤᱠᱮᱴ ᱛᱟᱨᱯᱚᱨᱮ ᱰᱤᱯᱞᱳᱢᱟ ᱠᱚᱨᱟᱣ ᱦᱩᱭ ᱟᱠᱟᱱᱟ ᱾ ᱚᱞᱪᱤᱠᱤ ᱛᱮᱜᱮ ᱛᱟᱯᱚᱨᱮ ᱟᱨᱚ ᱞᱟᱦᱟᱟᱥᱮᱫ ᱧᱮᱞ ᱦᱩᱭᱩᱜ ᱠᱟᱱᱟ ᱱᱤᱭᱟᱹ ᱱᱤᱭᱟᱹ ᱟᱨᱚ ᱡᱮᱢᱚᱱ ᱞᱟᱦᱟᱥᱮᱫ ᱪᱟᱞᱟᱣ ᱨᱮᱱᱟᱜ ᱜᱟᱱᱚᱜ ᱢᱟ ᱡᱮᱢᱚᱱ
ᱟᱪᱷᱟ
ᱟᱨ ᱦᱮᱸ ᱱᱚᱝᱠᱟ ᱟᱨᱚ ᱢᱮᱱᱟᱜ ᱠᱚᱜᱮᱭᱟ ᱾ ᱠᱚᱨᱟᱜ ᱜᱮᱭᱟ ᱠᱚ ᱾
ᱟᱪᱷᱟ ᱛᱟᱦᱚᱞᱮ ᱢᱟᱱᱮ ᱤᱥᱠᱩᱞ ᱠᱚᱞᱮᱡᱽ ᱠᱚᱨᱮ ᱟᱯᱮ ᱚᱱᱛᱮ ᱫᱚ ᱪᱮᱫ ᱞᱮᱠᱟ ᱥᱟᱱᱛᱟᱞᱤ ᱢᱮᱱᱟᱜ ᱟᱥᱮ ᱵᱟᱹᱱᱩᱜᱼᱟ ᱾
ᱟᱸ ᱠᱚᱞᱮᱡᱽ ᱵᱚᱞᱛᱮ ᱫᱚ
ᱱᱚᱝᱠᱟ ᱫᱚ ᱵᱟᱞᱤᱧ ᱟᱸᱡᱚᱢ ᱟᱠᱟᱫᱟ ᱡᱮ ᱠᱚᱞᱮᱡᱽ ᱨᱮ ᱚᱞᱪᱤᱠᱤ ᱫᱚ ᱯᱟᱥᱮᱡ ᱯᱟᱲᱦᱟᱜ ᱮᱫᱠᱚᱣᱟ ᱠᱚ ᱥᱮ ᱪᱮᱫ
ᱮᱸ ᱯᱟᱲᱦᱟᱣ ᱮᱫᱠᱚᱣᱟ ᱠᱚ ᱥᱮ ᱪᱮᱫ
ᱟᱯᱮ ᱥᱮᱫ ᱢᱮᱱᱟᱜ ᱟᱠᱟᱫᱟ ᱥᱮ ᱪᱮᱫ
ᱦᱮᱸ ᱟᱞᱮᱥᱮᱱ ᱫᱚ ᱢᱮᱱᱟᱜᱼᱟ ᱠᱚᱞᱮᱡᱽ ᱨᱮ ᱵᱤᱨᱫᱟᱹᱜᱟᱲ ᱢᱮᱱᱟᱜ ᱜᱮᱭᱟ ᱟᱨ ᱤᱱᱟᱹ ᱵᱮᱜᱚᱨ ᱦᱚᱸ ᱢᱟᱱᱮ ᱦᱩᱰᱤᱧ ᱦᱩᱰᱤᱧ ᱧᱤᱜ ᱤᱢᱟ ᱥᱮᱬᱟ ᱦᱚᱸ ᱢᱮᱱᱟᱜᱼᱟ ᱡᱟᱦᱟᱸ ᱨᱮᱫᱚ ᱯᱟᱨᱥᱚᱱᱟᱞ ᱵᱷᱟᱵᱽ ᱛᱮ ᱟᱨᱠᱤ ᱞᱮ ᱥᱮᱬᱟᱣ ᱟᱠᱟᱱᱟ ᱢᱟᱱᱮ ᱟᱛᱳ ᱨᱮᱱ ᱜᱤᱫᱽᱨᱟᱹ ᱠᱚ ᱟᱨᱠᱤ ᱢᱟᱱᱮ ᱥᱩᱨ ᱥᱩᱯᱩᱨ ᱨᱮᱱ ᱟᱹᱛᱩ ᱨᱮᱱ ᱜᱤᱫᱽᱨᱟᱹ ᱟᱨᱠᱤ ᱢᱤᱫᱴᱷᱮᱱ ᱡᱩᱢᱤᱫᱽ ᱠᱟᱛᱮ ᱢᱟᱱᱮ ᱢᱤᱫᱴᱮᱱ ᱚᱠᱛᱚ ᱡᱮ ᱱᱚᱶᱟ ᱚᱠᱛᱚ ᱨᱮᱫᱚ ᱯᱟᱲᱦᱟᱣ ᱠᱚ ᱦᱩᱭᱩᱜᱼᱟ ᱟᱨᱠᱤ ᱥᱟᱱᱛᱟᱞᱤ ᱢᱟᱱᱮ ᱪᱮᱫ ᱟᱠᱚ ᱦᱩᱭᱩᱜᱼᱟ ᱞᱤᱯᱤ ᱟᱠᱚ ᱩᱯᱨᱩᱢᱟᱠᱚ ᱦᱩᱭᱩᱜᱼᱟ ᱵᱟᱡᱮᱦᱮᱛᱩ ᱩᱱᱠᱩ ᱫᱚ ᱵᱟᱠᱚ
ᱦᱮᱸ ᱦᱮᱸ ᱟᱨ ᱟᱵᱚ ᱜᱮᱛᱚ ᱟᱵᱚ ᱜᱮᱛᱚ ᱱᱩᱝᱠᱩ ᱫᱚ ᱩᱫᱩᱜ ᱰᱟᱦᱟᱨ ᱫᱚ ᱛᱮᱭᱟᱨ ᱠᱚ ᱦᱚᱛᱮ ᱦᱩᱭᱩᱜ ᱛᱟᱵᱚᱱᱟ᱾
ᱦᱮᱸ ᱟᱵᱚ ᱜᱮ ᱠᱩ ᱫᱚ ᱦᱚᱨ ᱰᱟᱦᱟᱨ
ᱟᱨ ᱵᱟᱝ ᱟᱨ ᱵᱟᱝᱠᱷᱟᱱ ᱪᱮᱠᱟ ᱛᱮᱠᱚ ᱪᱮᱫᱟ
ᱦᱳᱭ ᱟᱨ ᱦᱚᱸᱜ ᱚᱭ ᱡᱟᱦᱟᱸ ᱞᱟᱹᱭ ᱦᱩᱭᱩᱜ ᱠᱟᱱᱟ ᱡᱮ ᱮᱸᱻ ᱤᱥᱠᱩᱞ ᱠᱚᱞᱮᱡᱽ ᱛᱚ ᱤᱥᱠᱩᱞ ᱨᱮᱫᱚ ᱵᱮᱥ ᱵᱷᱟᱜᱮ ᱳᱭ ᱱᱟᱭᱤᱱ ᱠᱷᱚᱱ ᱢᱮᱱᱟᱜᱼᱟ ᱠᱮᱞᱟᱥ ᱱᱟᱭᱤᱱ ᱠᱷᱚᱱ ᱱᱟᱭᱤᱱ ᱴᱮᱱ ᱤᱞᱮᱵᱷᱮᱱ ᱴᱩᱭᱮᱞᱵᱷ ᱚᱱᱟ ᱠᱚᱨᱮ ᱫᱚ ᱢᱮᱱᱟᱜᱼᱟ ᱥᱟᱱᱛᱟᱞᱤ ᱢᱟᱱᱮ ᱯᱷᱟᱥᱴ ᱞᱮᱝᱜᱩᱣᱮᱡᱽ ᱦᱤᱥᱟᱹᱵ ᱛᱮ ᱥᱟᱱᱛᱟᱞᱤ ᱠᱚ ᱫᱚᱦᱚᱭᱮᱫᱟ ᱟᱨ ᱠᱚᱞᱮᱡᱽ ᱨᱮᱦᱚᱸ ᱢᱮᱱᱟᱜᱼᱟ ᱢᱟᱸᱥ ᱡᱚᱛᱚ ᱠᱚᱞᱮᱡᱽ ᱨᱮᱫᱚ ᱵᱟ ᱛᱚᱵᱮ ᱠᱷᱩᱢ ᱠᱚᱞᱮᱡᱽ ᱫᱚ ᱛᱚ ᱟᱫᱚ ᱟᱞᱮ ᱟᱹᱛᱩ ᱨᱮᱱ ᱟᱨᱠᱤ ᱚᱸᱰᱮ ᱟᱞᱮ ᱞᱮ ᱡᱩᱣᱟᱹᱱ ᱠᱚᱞᱮ ᱟᱨᱠᱤ ᱞᱮ ᱠᱩᱨᱩᱢᱩᱴᱩ ᱟᱠᱟᱫᱼᱟ ᱡᱮ ᱵᱟᱝᱢᱟ ᱦᱩᱰᱤᱧ ᱠᱷᱚᱱ ᱜᱮᱵᱚᱱ ᱥᱮᱬᱟ
ᱥᱮᱬᱟ ᱟᱠᱚᱣᱟ ᱡᱟᱦᱟᱸ ᱞᱮᱠᱟ ᱵᱤᱝ ᱠᱷᱚᱱ ᱜᱮ ᱜᱤᱫᱟᱹᱨ ᱯᱤᱫᱟᱹᱨ ᱚ, ᱟ ᱠᱚ ᱥᱮᱬᱟᱭᱟ ᱤᱞᱤᱡᱤ ᱮᱵᱤᱡᱤ ᱠᱚ ᱥᱮᱬᱟᱭᱮᱜᱼᱟ ᱴᱷᱤᱠ ᱚᱝᱠᱟ ᱜᱮ ᱟᱵᱚ ᱥᱟᱱᱛᱟᱞᱤ ᱦᱚᱨᱚᱯ ᱥᱮ ᱥᱟᱱᱛᱟᱞᱤ ᱞᱤᱯᱤ ᱦᱚᱸᱵᱚᱱ ᱥᱮᱬᱟᱣ ᱟᱠᱚᱣᱟ
ᱦᱮᱸ ᱱᱚᱝᱠᱟ ᱜᱮ ᱵᱷᱟᱞᱮ ᱡᱮᱦᱮᱛᱩ ᱢᱟᱱᱮ ᱠᱟᱹᱴᱤᱡ ᱠᱚ ᱥᱮᱬᱟ ᱞᱮᱠᱷᱟᱱ ᱚᱱᱟ ᱦᱚᱸ ᱵᱷᱟᱞᱮ ᱦᱩᱭᱩᱜᱼᱟ ᱱᱤᱡᱮᱨᱟᱜ ᱵᱷᱟᱥᱟ ᱜᱮ ᱱᱤᱡᱮᱨᱟᱜ ᱞᱤᱯᱤ ᱛᱮ
ᱦᱳᱭ ᱢᱟᱱᱮ ᱨᱚᱲ ᱢᱟ ᱡᱚᱛᱚ ᱦᱚᱲ ᱜᱮᱵᱚᱱ ᱨᱚᱲ ᱫᱟᱲᱮᱭᱟᱜ ᱠᱟᱱᱟ ᱦᱮᱸ ᱥᱮ ᱵᱟᱸᱜᱟ
ᱦᱮᱸ ᱮᱱᱠᱷᱟᱱ ᱤᱭᱟᱹ ᱠᱚ ᱧᱮᱞ ᱠᱟᱛᱮᱫ ᱮᱸ ᱪᱤᱠᱤ ᱦᱮᱸ ᱚᱱᱟ ᱪᱤᱠᱤ ᱠᱚ ᱧᱮᱞ ᱠᱟᱛᱮᱜ ᱚᱱᱟᱠᱚ ᱯᱟᱲᱦᱟᱣ ᱫᱤᱭᱮ ᱯᱚᱨᱮ ᱚᱞ ᱠᱚ ᱥᱮᱬᱟᱭᱟ ᱠᱚ ᱛᱟᱵᱮ ᱛᱚ ᱡᱮ ᱥᱟᱱ ᱢᱮᱱᱛᱮ ᱡᱚᱛᱚ ᱦᱚᱲ ᱠᱚ ᱢᱟᱱᱟᱜᱼᱟ ᱡᱮ ᱦᱟᱹᱭ ᱥᱟᱱᱛᱟᱲ ᱠᱟᱹᱱᱟᱹᱧ ᱫᱤᱭᱮᱯᱚᱨᱮ ᱤᱧᱟᱹᱜ ᱤᱭᱟᱹ ᱦᱚᱸ ᱵᱟᱝ ᱵᱟᱲᱟᱭᱟᱹᱧ᱾ ᱤᱧᱟᱹᱜ ᱞᱤᱯᱤ ᱛᱮᱧ ᱚᱞ ᱠᱚᱦᱚᱧ ᱵᱟᱲᱟᱭᱟ᱾
ᱦᱳᱭ ᱚᱱᱟᱜᱮ ᱡᱟᱹᱥᱛᱤ ᱠᱟᱭᱛᱮ ᱛᱮᱱᱟᱝ ᱧᱮᱞ ᱦᱩᱭ ᱟᱠᱟᱱᱟ ᱟᱨᱠᱤ ᱢᱟᱱᱮ ᱠᱚᱢ ᱢᱟᱹᱱᱢᱤ ᱢᱮᱱᱟᱜ ᱵᱚᱱᱟ ᱡᱟᱦᱟᱸᱭ ᱫᱚ ᱚᱞ ᱟᱠᱷᱚᱨ ᱛᱮᱵᱚᱱ ᱪᱮᱫ ᱫᱟᱲᱮ ᱠᱟᱣᱫᱟ᱾ ᱥᱮᱢ ᱵᱟᱲᱟᱭ ᱢᱮᱱᱛᱮ
ᱦᱮᱸ
ᱛᱚ ᱦᱚᱜᱼᱚᱭ ᱡᱮ ᱟᱵᱮᱱ ᱵᱤᱱ ᱞᱟᱹᱭ ᱠᱮᱫᱼᱟ ᱡᱮ ᱟᱵᱮᱱ ᱥᱟᱨᱴᱤᱯᱷᱤᱠᱮᱴ ᱰᱤᱯᱞᱳᱢᱟ ᱠᱳᱨᱥ ᱠᱚ ᱥᱟᱱᱛᱟᱲᱤ ᱛᱮᱵᱮᱱ ᱠᱚᱨᱟᱣ ᱟᱠᱟᱫᱼᱟ ᱦᱮᱸ ᱥᱮ ᱵᱟᱝᱟ᱾
ᱦᱮᱸ
ᱛᱚ ᱟᱵᱮᱱ ᱱᱚᱣᱟ ᱤᱫᱤ ᱠᱟᱛᱮᱱ ᱟᱛᱩ ᱨᱮᱱ ᱦᱩᱰᱤᱧ ᱦᱩᱰᱤᱧ ᱵᱚᱭᱦᱟ ᱢᱤᱥᱤ ᱠᱚ ᱪᱮᱫ ᱪᱮᱫ ᱵᱟᱨᱛᱟ ᱩᱱᱠᱩ ᱠᱚ ᱛᱟᱦᱞᱮ ᱵᱮᱱ ᱥᱚᱦᱞᱮ‌ ᱛᱮᱵᱤᱱ ᱞᱟᱹᱭ ᱠᱮᱭᱟ ᱱᱟᱯᱟᱭ ᱠᱚᱜ-ᱟ?
ᱟᱹᱞᱤᱧ ᱫᱚ ᱡᱮᱢᱚᱱ ᱠᱟᱹᱴᱤᱡ ᱠᱷᱚᱱ ᱡᱮᱢᱚᱱ ᱳᱭᱟᱱ ᱴᱩ ᱛᱷᱨᱤ ᱯᱷᱳᱨ ᱱᱚ ᱱᱚᱝᱠᱟ ᱛᱟᱦᱮᱸᱞᱮᱱ ᱠᱷᱟᱱᱡ ᱵᱷᱷᱟᱞᱮ ᱦᱩᱭᱩᱜᱼᱟ ᱡᱮᱢᱚᱱ ᱟᱞᱤᱧ ᱫᱚ ᱰᱟᱭᱨᱮᱠᱴ ᱫᱚ ᱯᱨᱚᱛᱷᱚᱢ ᱦᱩᱭᱱᱟ ᱥᱟᱨᱴᱤᱯᱷᱤᱠᱮᱴ ᱥᱤᱴ᱾ ᱠᱚ ᱧᱮᱞ ᱥᱮᱬᱟ ᱠᱟᱛᱮᱫ ᱮᱠᱡᱟᱢ ᱦᱩᱭ ᱮᱱᱟ᱾ ᱥᱟᱨᱴᱤᱯᱷᱤᱠᱮᱴ ᱛᱟᱯᱚᱨᱮ ᱚᱱᱟ ᱛᱟᱯᱚᱨᱮ ᱚᱱᱟ ᱯᱚᱨ ᱫᱚ ᱰᱤᱯᱞᱳᱢᱟ᱾ ᱦᱩᱭᱱᱟ ᱚᱱᱟᱜᱮ ᱵᱮᱥ ᱛᱟᱯᱚᱨᱮ ᱟᱨ ᱡᱩᱫᱤ ᱚᱱᱟ ᱠᱚ ᱪᱤᱠᱤ ᱛᱮ ᱯᱟᱲᱦᱟᱣ ᱠᱟᱛᱮᱫ ᱚᱱᱟ ᱠᱚ ᱡᱮᱢᱚᱱ ᱮᱴᱟᱜ ᱢᱮᱱᱟᱜ ᱠᱟᱫᱟ ᱡᱮᱢᱚᱱ ᱤᱛᱤᱦᱟᱥ, ᱵᱷᱩᱜᱳᱞ, ᱠᱚ ᱢᱮᱱᱟᱜ ᱠᱟᱫᱟ ᱚᱱᱟ ᱦᱚᱸ ᱡᱩᱫᱤ ᱪᱤᱠᱤᱛᱮ ᱯᱟᱲᱦᱟᱣ ᱠᱟ ᱠᱟᱛᱮᱫ ᱡᱩᱫᱤ--ᱟᱢ ᱛᱟᱦᱚᱞᱮ ᱚᱱᱟ ᱠᱷᱚᱱ ᱟᱨ ᱦᱚᱸ ᱠᱚ ᱥᱮᱬᱟᱭᱟ ᱡᱟᱹᱥᱛᱤ ᱧᱚᱜ ᱚᱦᱚᱸᱲ ᱦᱚᱲ ᱛᱮᱫᱚ ᱟᱱᱮ ᱪᱮᱫ ᱱᱤᱡᱮᱨᱟᱜ ᱵᱷᱟᱥᱟ ᱛᱮᱢ ᱚᱞ ᱫᱟᱲᱮᱭᱟᱜᱼᱟ ᱡᱷᱚᱛᱚ ᱠᱤᱪᱷᱩ ᱜᱮ᱾ ᱟᱨ ᱚᱞ ᱫᱚ ᱢᱟᱱᱮ ᱪᱤᱠᱤ ᱛᱮ ᱚᱞ ᱫᱚ ᱟᱵᱚᱣᱟᱜ ᱚᱞᱪᱤᱠᱤ ᱛᱮ ᱚᱞ ᱛᱮᱫᱚ ᱢᱟᱱᱮ ᱟᱹᱰᱤ ᱥᱚᱡᱟ ᱡᱷᱚᱛᱚ ᱠᱷᱚᱱ ᱵᱷᱟᱞᱮ᱾ ᱟᱨ ᱚᱱᱟᱜᱤᱧ ᱪᱟᱹᱭᱟ ᱡᱮ ᱦᱮᱸ ᱡᱮᱢᱚᱱ ᱱᱤᱭᱟᱹ ᱛᱮᱜᱮ ᱵᱮᱥᱤᱨ ᱵᱷᱟᱜᱽ ᱠᱚ ᱯᱟᱲᱦᱟᱣ ᱢᱟ ᱥᱮᱪᱮᱫ ᱟᱨ ᱦᱚᱸ ᱡᱟᱹᱥᱛᱤ ᱵᱷᱟᱞᱮ ᱦᱩᱭᱩᱜᱼᱟ᱾ ᱟᱨ ᱦᱮᱸ ᱚᱱᱟᱜᱤᱧ ᱢᱮᱛᱟ ᱠᱚᱣᱟ ᱡᱮ ᱧᱮᱞ ᱛᱟᱵᱚᱱ ᱯᱮ ᱱᱤᱡᱮᱨᱟᱜ ᱵᱷᱟᱥᱟ ᱠᱟᱱᱟ ᱟᱵᱚᱜᱮ ᱨᱚᱲ ᱛᱟᱵᱚ ᱯᱚᱱ ᱥᱮᱬᱟ ᱫᱚ ᱫᱚᱨᱠᱟᱨ ᱥᱮ᱾
ᱦᱮᱸ ᱟᱨ ᱦᱚᱸᱜᱼᱚᱭ ᱡᱮ ᱟᱵᱮᱱ ᱢᱤᱫᱴᱮᱱ ᱠᱟᱛᱷᱟ ᱵᱮᱱ ᱞᱟᱹᱭ ᱠᱮᱫᱼᱟ ᱥᱟᱱᱛᱟᱲᱤ ᱛᱮᱫᱚ ᱢᱟᱱᱮ ᱥᱟᱱᱛᱟᱲᱤ ᱫᱚ ᱟᱹᱰᱤ ᱥᱚᱦᱚᱡᱽ ᱜᱮᱭᱟ ᱚᱞᱛᱮ ᱮᱵᱚᱝ ᱠᱟᱛᱷᱟ ᱫᱚ ᱮᱠᱫᱚᱢ ᱮᱠᱫᱚᱢ ᱜᱮ ᱴᱷᱤᱠ ᱵᱮᱱ ᱞᱟᱹᱭ ᱠᱟᱜᱼᱟ ᱪᱮᱫᱟᱜ ᱥᱮ ᱞᱟᱹ ᱟᱠᱚ ᱡᱮ ᱡᱮ ᱵᱟᱝᱢᱟ ᱨᱚᱱᱚᱲ ᱢᱮᱱᱟᱜ-ᱟ ᱨᱚᱱᱚᱲ ᱠᱟᱱᱟ ᱦᱮᱸ ᱥᱮ ᱵᱟᱝ ᱞᱟᱹᱭᱟᱠᱚ ᱟᱵᱚ ᱥᱟᱱᱛᱟᱲᱤ ᱛᱮ ᱡᱚᱛᱚ ᱟᱵᱚ ᱨᱟᱹᱯᱩᱫ ᱠᱟᱛᱮ ᱚᱞ ᱚᱞ ᱫᱟᱲᱮᱭᱟᱜ ᱟᱵᱚᱱ
ᱦᱩᱸ ᱮᱠᱫᱚᱢ ᱮᱠᱫᱚᱢ ᱾
ᱦᱳᱭ ᱡᱚᱛᱚ ᱜᱮ ᱨᱟᱹᱯᱩᱫ ᱠᱟᱛᱮ ᱚᱞ ᱜᱟᱱᱚᱜᱼᱟ ᱦᱮᱸ ᱥᱮ ᱵᱟᱝᱼᱟ᱾
ᱦᱮᱸ ᱡᱮ
ᱦᱮᱸ ᱤᱝᱨᱮᱡᱤ ᱵᱟᱝᱠᱷᱟᱱ ᱤᱝᱨᱮᱡᱤ ᱵᱟᱝᱞᱟᱛᱮ ᱡᱟᱦᱟᱸ ᱛᱮᱜᱮ ᱢᱟᱱᱮ ᱚᱞ ᱢᱮᱥᱮ ᱢᱤᱫᱴᱮᱱ ᱚᱞᱟᱢ ᱢᱤᱫᱴᱮᱱ ᱩᱪ ᱪᱟᱨᱚᱱᱟᱢ ᱦᱮᱸ ᱟᱨ ᱪᱤᱠᱤ ᱛᱮᱫᱚ ᱦᱚᱲ ᱥᱟᱱᱛᱟᱞᱤ ᱪᱤᱠᱤ ᱫᱚ ᱧᱮᱞ ᱢᱮ‌ ᱡᱟᱦᱟᱸ ᱚᱞᱪᱚᱭ ᱫᱟᱢ ᱮᱠᱫᱚᱢ ᱚᱱᱟᱜᱮ ᱚᱞᱚᱜᱼᱟ᱾
ᱦᱮᱸ ᱦᱳᱭ ᱡᱟᱦᱟᱸ ᱚᱞᱮᱢ ᱠᱷᱚᱡᱽ ᱠᱟᱱᱟ ᱚᱱᱟᱜᱮ ᱚᱞᱚᱜ
ᱦᱮᱸ
ᱦᱮᱸ ᱱᱮᱛᱟᱨ ᱫᱚ ᱧᱮᱞᱚᱜ ᱠᱟᱱ ᱜᱮᱭᱟ ᱢᱟᱱᱮ ᱯᱟᱲᱦᱟᱜ ᱠᱟᱱ ᱜᱮᱭᱟ ᱠᱚ ᱱᱮᱛᱟᱨ ᱫᱚ ᱮᱸ ᱥᱟᱱᱛᱟᱞᱤ ᱨᱮᱱᱟᱜ ᱪᱟᱦᱤᱫᱟ ᱦᱚᱸ ᱵᱟᱹᱲᱛᱤ ᱟᱠᱟᱱᱟ᱾ ᱩᱸ ᱤᱥᱠᱳᱯ ᱦᱚᱸ ᱢᱮᱱᱟᱜ-ᱟ ᱢᱟᱱᱮᱼᱼ ᱠᱚᱞᱮᱡᱽ ᱠᱚᱨᱮ ᱢᱟᱱᱮ ᱠᱚ ᱵᱷᱚᱨᱛᱤᱜ ᱠᱟᱱ ᱜᱮᱭᱟ ᱠᱚ ᱡᱟᱹᱥᱼᱼ ᱛᱤ ᱠᱟᱭ ᱛᱮᱜᱮ ᱯᱟᱲᱦᱟᱜ ᱠᱟᱱ ᱜᱮᱭᱟ ᱠᱚ ᱞᱟᱦᱟ ᱛᱮᱫᱚ ᱡᱮᱱᱚ ᱡᱮᱢᱚᱱ ᱩᱱᱟᱹᱜ ᱵᱟᱝ ᱛᱟᱦᱮᱸ ᱠᱟᱱᱟ᱾
ᱦᱩᱸ ᱦᱩᱸᱜᱼᱼ
ᱛᱚᱵᱮ ᱦᱚᱸᱜ-ᱚᱭᱼᱼ ᱢᱟᱱᱮ ᱡᱟᱦᱟᱸᱭ ᱫᱚ ᱮᱠᱫᱚᱢᱼᱼ ᱢᱟᱱᱮᱢ ᱡᱮᱞᱮ ᱠᱟᱜ-ᱟ ᱦᱚᱭᱛᱚ᱾ ᱥᱮ‌ ᱩᱱᱤ‌ ᱫᱚᱭ ᱪᱟᱞᱟᱣ ᱱᱟ ᱠᱚᱭ ᱡᱚ ᱛᱚ ᱩᱱᱤᱭᱟᱜ ᱜᱮ ᱛᱚ ᱠᱟᱹᱴᱤᱡ ᱮᱸᱠᱮᱴᱚᱬᱮ ᱦᱩᱭᱩᱜ-ᱟ ᱛᱚᱢᱼᱼ ᱞᱟᱹᱜᱤᱫ ᱛᱮ ᱦᱩᱰᱤᱧ ᱠᱷᱚᱱ ᱜᱮ ᱥᱮᱬᱟ ᱫᱚ ᱞᱟᱹᱠᱛᱤ ᱱᱟ ᱦᱮᱸ ᱥᱮ ᱵᱟᱝ?
ᱦᱩᱸ ᱮᱠᱫᱚᱢ᱾
ᱮᱜ ᱮᱴᱠᱮᱴᱚᱬᱮ ᱵᱟᱝ ᱦᱩᱭᱩᱜ-ᱟ ᱛᱮᱦᱚᱸ ᱥᱚᱢᱚᱭ ᱡᱟᱹᱥᱛᱤ ᱵᱟᱝ ᱞᱟᱜᱟᱜ ᱚᱠᱛᱚ ᱵᱟᱝ ᱞᱟᱜᱟᱜ-ᱟ᱾
ᱦᱮᱸ ᱟᱨ ᱡᱮᱢᱚᱱ ᱵᱟᱝᱜᱽᱞᱟ ᱤᱝᱜᱽᱞᱤᱥ ᱠᱚᱫᱚ ᱚᱱᱟ ᱠᱚᱫᱚ ᱧᱮᱞ ᱵᱮᱱ ᱡᱮᱜᱻ ᱡᱟᱦᱟᱸ ᱢᱤᱫᱴᱟᱱ ᱚᱞ ᱪᱩᱭᱟᱢ ᱥᱮ ᱡᱮ ᱤᱝᱜᱽᱞᱤᱥ ᱨᱮ ᱦᱚᱸ ᱧᱮᱞ ᱢᱮ ᱡᱟᱦᱟᱸ ᱢᱤᱫᱴᱮᱱ ᱚᱞ ᱪᱩᱭᱟᱢ ᱫᱤᱭᱮ ᱯᱚᱨᱮ ᱮᱴᱟᱜ ᱮ ᱴᱟ ᱢᱤᱱᱤᱝ ᱦᱤᱡᱩᱜ ᱛᱟᱦᱮᱱᱟ ᱥᱮ ᱪᱮᱜ ᱰᱷᱮᱨ ᱛᱚ ᱱᱤᱡᱮᱨᱟᱜ ᱵᱷᱟᱥᱟ ᱛᱮ ᱡᱟᱦᱟᱸ ᱢᱟᱱᱮ ᱱᱤᱡᱮᱨ ᱢᱚᱱᱮ ᱠᱷᱚᱱ ᱛᱳᱫᱜ ᱠᱟᱱ ᱛᱟᱢᱟ ᱱᱤᱭᱟᱹ ᱜᱮ ᱡᱩᱫᱤ ᱚᱞ ᱠᱮᱫᱟᱢ ᱵᱮᱥ ᱚᱱᱟ ᱛᱮᱜᱮ ᱦᱩᱭ ᱱᱟ᱾
ᱦᱚᱭ ᱱᱮᱛᱟᱨ ᱫᱚ ᱧᱮᱞᱚᱜ ᱠᱟᱱ ᱜᱮᱭᱟ ᱦᱟᱸᱜ ᱢᱟᱱᱮ ᱯᱟᱲᱦᱟᱜ ᱠᱟᱱ ᱜᱮᱭᱟ ᱠᱚ ᱦᱮᱸᱥᱮ ᱵᱟᱝᱟ? ᱟᱨ ᱟᱨ ᱥᱚᱯ ᱛᱷᱮᱠᱮ ᱢᱟᱨᱟᱝ ᱠᱟᱛᱷᱟ ᱫᱚ ᱡᱚᱛᱚ ᱠᱷᱚᱱ ᱢᱟᱨᱟᱝ ᱠᱟᱛᱷᱟ ᱫᱚ ᱦᱩᱭᱩᱜ ᱠᱟᱱᱟ ᱡᱮ ᱢᱟᱱᱮᱢ ᱟᱵᱚᱣᱟᱜ ᱯᱟᱹᱨᱥᱤ ᱡᱮ ᱥᱩᱫᱩᱥ ᱩᱢ ᱢᱟᱱᱮᱢ ᱠᱚᱞᱮᱪ ᱥᱩᱢᱩᱝ ᱥᱮ ᱡᱮᱝᱜᱮᱫ ᱵᱤᱨᱫᱟᱹ ᱜᱟᱲ ᱥᱩᱢᱩᱝ ᱤᱱᱟᱹ ᱠᱷᱟᱱ ᱜᱮ ᱦᱟᱹᱯᱤᱫ ᱟᱠᱟᱱᱟ ᱚᱱᱟ ᱫᱚ ᱵᱟᱝ ᱤᱱᱟᱹ ᱯᱚᱨᱮ ᱦᱚᱸ ᱟᱵᱚᱣᱟᱜ ᱵᱚᱦᱩ ᱠᱟᱢᱤ ᱨᱮᱱᱟᱜ ᱥᱠᱳᱯ ᱢᱮᱱᱟᱜ ᱛᱟᱵᱚᱱᱟ ᱡᱮᱢᱚᱱ ᱟᱵᱳ ᱟᱵᱩ ᱡᱩᱫᱤ ᱢᱚᱸᱥ ᱛᱮᱵᱩᱱ ᱯᱟᱲᱦᱟᱣ ᱤᱫᱤᱭᱟ ᱛᱟᱦᱚᱞᱮ ᱟᱵᱩ, ᱯᱤ ᱮᱭᱤᱪ ᱰᱤ ᱨᱮᱱᱟᱜ ᱪᱟᱱᱥ ᱵᱩᱱ ᱡᱟᱦᱟᱸ ᱫᱚ ᱟᱵᱩ ᱥᱟᱱᱛᱟᱞᱤ ᱛᱮ ᱟᱵᱩ ᱯᱤ ᱭᱮᱪ ᱰᱤ ᱵᱚᱱ ᱠᱚᱨᱟᱣ ᱫᱟᱲᱮᱭᱟᱜ-ᱟ ᱡᱟᱦᱟᱸ ᱞᱮᱠᱟ ᱮᱴᱟᱜ ᱮᱴᱟᱜ ᱥᱟᱵᱡᱮᱠᱴ ᱛᱮ ᱢᱟᱹᱱᱢᱤ ᱠᱚᱨᱟᱣᱮᱜ-ᱟ᱾
ᱦᱮᱸ᱾
ᱦᱮᱸ ᱥᱮ ᱵᱟᱝᱟ, ᱢᱟᱱᱮ ᱟᱵᱩ ᱦᱚᱸ ᱟᱵᱩᱣᱟᱜ ᱥᱟᱱᱛᱟᱞᱤ ᱟᱵᱩ ᱦᱚᱸ ᱟᱵᱩᱣᱟᱜ ᱥᱟᱵᱽᱡᱮᱠᱴ ᱤᱫᱤ ᱠᱟᱛᱮᱜ ᱟᱵᱩ ᱵᱩᱱ ᱨᱤᱥᱟᱨᱪ ᱫᱟᱲᱮᱭᱟᱜ-ᱟ᱾
ᱦᱮᱸ᱾
ᱦᱚᱭ ᱚᱱᱟ ᱠᱷᱚᱱ ᱢᱟᱨᱟᱝ ᱟᱨ ᱪᱤᱫᱽ ᱦᱩᱭ ᱫᱟᱲᱮᱜ
ᱦᱮᱸ᱾
ᱦᱮᱸ ᱢᱟ ᱟᱵᱩ ᱥᱟᱱᱛᱟᱞᱤ ᱤᱫᱤ ᱠᱟᱛᱮᱜ ᱟᱹᱰᱤ ᱟᱹᱰᱤ ᱜᱟᱱ ᱞᱟᱝ ᱜᱟᱞᱚᱪ ᱠᱮᱜᱼᱟ ᱛᱚ ᱦᱚᱸ ᱦᱩᱭ ᱤᱫᱤᱭ ᱱᱟ ᱢᱟ ᱮᱱᱠᱷᱟᱱ ᱟᱨᱚ ᱯᱚᱨᱮ ᱛᱮ ᱱᱚᱝᱠᱟ ᱜᱮ ᱜᱚᱞᱯᱷᱚ ᱦᱩᱭᱩᱜ-ᱟ᱾
ᱦᱮᱸ ᱢᱟ᱾